ᱦᱮᱞᱳ᱾
ᱦᱮᱸ ᱜᱚᱝᱠᱮ ᱡᱚᱦᱟᱨ ᱜᱮ᱾
ᱦᱮᱸ ᱜᱚᱝᱠᱮ ᱡᱚᱦᱟᱨ ᱜᱮ ᱞᱟᱹᱭ ᱵᱤᱱ?
ᱥᱟᱹᱜᱩᱱ ᱥᱮᱛᱟᱜ ᱜᱚᱝᱠᱮ ᱾
ᱦᱮᱸ ᱦᱮᱸ, ᱥᱟᱹᱜᱩᱱ ᱥᱮᱛᱟᱜ᱾ ᱪᱮᱫ ᱠᱚᱵᱤᱱ ᱪᱤᱠᱟᱹᱭ ᱮᱫᱟ ᱜᱚᱝᱠᱮ?
ᱱᱚᱜᱼᱚᱭ ᱦᱟᱸᱜ ᱚᱲᱟᱜ ᱥᱮᱱ ᱨᱮᱜᱮ ᱞᱤᱝ ᱫᱩᱲᱩᱵ ᱠᱟᱱᱟ᱾ ᱟᱞᱮ ᱱᱚᱛᱮ ᱢᱟ ᱥᱮᱛᱟᱜ ᱠᱷᱚᱱᱟᱜ ᱡᱷᱚᱢᱚᱨ ᱡᱷᱚᱢᱚᱨᱮ ᱡᱟᱹᱲᱤᱭᱮᱜᱼᱟ ᱦᱟᱸᱜ᱾
ᱟᱪᱪᱷᱟ ᱟᱪᱪᱷᱟ᱾
ᱟᱫᱚ ᱟᱯᱮ ᱚᱱᱛᱮ ᱫᱚ ᱪᱮᱫ ᱠᱚᱯᱮ ᱪᱤᱠᱟᱹ ᱵᱟᱲᱟᱭᱮᱜᱼᱟ ᱜᱚᱝᱠᱮ?
ᱦᱮᱸ, ᱜᱚᱝᱠᱮ ᱟᱞᱮ ᱦᱚᱸ ᱟᱹᱰᱤ ᱵᱷᱳᱨ ᱠᱷᱚᱱᱟᱜ ᱱᱤᱛᱚᱜ ᱫᱷᱟᱹᱨᱤᱡ ᱦᱚᱸ ᱡᱷᱚᱢᱚᱨᱻᱡᱷᱚᱢᱚᱨ, ᱴᱤᱯᱤᱻᱴᱤᱯᱤ ᱦᱟᱞᱠᱟ ᱫᱟᱜ ᱨᱮᱜᱮ ᱢᱮᱱᱟᱭᱟ ᱥᱟᱨᱟ ᱜᱷᱟᱹᱲᱤᱡᱽ ᱜᱮ᱾
ᱟᱫᱚ ᱥᱮᱛᱟᱜ ᱥᱮᱛᱟᱜ ᱟᱸ ᱚᱲᱟᱜ ᱨᱮᱜᱮ ᱦᱟᱸᱜ ᱛᱟᱦᱞᱮ ᱦᱟᱜ ᱢᱮᱱᱟᱜ ᱵᱤᱱᱟ?
ᱦᱮᱸ ᱚᱲᱟᱜ ᱠᱚ ᱥᱮᱱ ᱨᱮᱜᱮ ᱢᱮᱱᱟᱜ ᱞᱤᱧᱟᱹ᱾ ᱟᱫᱚ ᱚᱱᱠᱟ ᱟᱯᱮ ᱚᱱᱛᱮ ᱫᱚ ᱪᱟᱥ ᱵᱟᱥ ᱠᱚᱯᱮ ᱮᱦᱚᱵ ᱠᱮᱜᱼᱟ ᱠᱮᱫᱟ ᱥᱮ ᱵᱟᱝ?
ᱦᱳᱭ ᱜᱚᱝᱠᱮ ᱱᱚᱜᱼᱚᱭ ᱦᱟᱸᱜ ᱛᱚᱞᱟ ᱠᱚᱞᱮ ᱜᱤᱰᱤᱭ ᱟᱠᱟᱜᱼᱟ ᱜᱚᱴᱟ ᱯᱚᱱᱨᱚ ᱫᱤᱱ ᱞᱮᱠᱟ ᱦᱩᱭ ᱜᱚᱫ ᱱᱟ ᱦᱟᱜ᱾ ᱛᱚᱲᱟ ᱠᱚᱫᱚ ᱜᱟᱱ ᱥᱩᱨ ᱜᱚᱫ ᱟᱠᱟᱱ ᱛᱟᱞᱮᱭᱟ ᱟᱫᱚ ᱦᱟᱸᱜ ᱵᱟᱹᱫᱽ ᱠᱚᱜᱮ ᱱᱚᱜᱼᱚᱭ ᱦᱟᱸᱜ ᱞᱮ ᱥᱤ ᱦᱚᱪᱚᱭᱮᱜᱼᱟ ᱟᱨ ᱠᱤᱪᱷᱩ ᱫᱤᱱ ᱠᱷᱟᱱ ᱜᱮ ᱦᱟᱜ ᱨᱚᱦᱚᱭ ᱠᱚᱦᱟᱜ ᱞᱮ ᱟᱨᱚᱢᱵᱚ ᱜᱚᱫᱟ᱾
ᱚᱸ ᱟᱪᱪᱷᱟ ᱟᱪᱪᱷᱟ᱾
ᱟᱫᱚ ᱜᱚᱝᱠᱮ ᱟᱯᱮ ᱚᱱᱛᱮ ᱫᱚᱯᱮ ᱛᱤᱱ ᱥᱟᱜᱤᱧ ᱠᱮᱜᱼᱟ ᱪᱟᱥ ᱠᱚ ᱫᱚ?
ᱪᱟᱥ ᱠᱚᱫᱚ ᱤᱱᱠᱟᱹ ᱜᱮ ᱛᱚᱲᱟ ᱠᱚᱠᱚ ᱠᱚ ᱦᱟᱨᱟ ᱟᱠᱟᱱᱟ ᱩᱱᱠᱩ ᱛᱚ ᱮᱦᱚᱵ ᱯᱚᱛᱮ ᱫᱟ ᱠᱚ᱾ ᱥᱤ ᱠᱚ ᱮᱦᱚᱵ ᱪᱟᱹᱞᱩ ᱟᱠᱟᱱᱟ ᱦᱟᱸᱜ ᱞᱟᱜᱟᱜ ᱠᱟᱱᱟ ᱦᱟᱸᱜ ᱠᱟᱹᱢᱤ ᱟᱨ ᱪᱮᱫ᱾
ᱟᱫᱚ ᱜᱚᱝᱠᱮ ᱟᱯᱮ ᱚᱱᱛᱮ ᱫᱚ ᱦᱟᱸᱜ ᱟᱸ ᱱᱮᱛᱟᱨ ᱢᱟ ᱟᱞᱮ ᱱᱚᱛᱮ ᱢᱟ ᱠᱷᱩᱵ ᱩᱸ ᱱᱟᱦᱮᱞ ᱠᱚᱛᱮ ᱫᱚ ᱦᱟᱸᱜ ᱵᱟᱞᱮ ᱥᱤᱭᱮᱜᱼᱟ᱾ ᱜᱟᱹᱰᱤ ᱛᱮᱜᱮ ᱠᱚ ᱥᱤ ᱪᱚᱭᱮᱜᱼᱟ ᱟᱫᱚ ᱟᱹᱞᱤᱧ ᱞᱤᱧ ᱞᱟᱹᱭᱮᱜᱼᱟ ᱟᱯᱮ ᱚᱱᱛᱮ ᱫᱚ ᱯᱟᱞᱮᱫ ᱮᱸ ᱱᱟᱦᱮᱞ ᱠᱚᱛᱮ ᱯᱮ ᱥᱤᱭᱮᱜᱼᱟ ᱥᱮ ᱜᱟᱹᱰᱤ ᱠᱚᱛᱮ?
ᱵᱟᱝ ᱜᱚᱢᱠᱮ ᱱᱚᱛᱮ ᱫᱚ ᱱᱟᱢᱟᱞ ᱫᱤᱥᱚᱢ ᱨᱮ ᱞᱤᱧ ᱛᱟᱦᱮᱱᱟ ᱛᱚ ᱱᱚᱛᱮ ᱫᱚ ᱟᱹᱰᱤ ᱥᱮᱫᱟᱭ ᱨᱮᱠᱚ ᱵᱟᱹᱜᱤ ᱟᱠᱟᱫᱟ ᱱᱟᱦᱮᱞ ᱠᱚᱫᱚ ᱴᱟᱠᱴᱟᱨ ᱠᱚᱛᱮ ᱜᱮᱠᱚ ᱥᱤ ᱵᱟᱲᱟᱭᱮᱫᱟ᱾
ᱟᱪᱪᱷᱟ᱾ ᱟᱞᱮ ᱱᱚᱛᱮ ᱫᱚ ᱦᱟᱸᱜ ᱜᱟᱹᱰᱤ ᱠᱚᱛᱮ ᱠᱚ ᱥᱤᱭᱮᱫ ᱨᱮᱦᱚᱸ ᱦᱟᱜ ᱠᱤᱪᱷᱩ ᱜᱩᱞᱳ ᱦᱚᱲ ᱫᱚ ᱦᱟᱸᱜ ᱟᱸ ᱰᱟᱝᱨᱟ ᱛᱮ ᱠᱟᱰᱤ ᱠᱟᱰᱟ ᱠᱚᱛᱮ ᱦᱟᱸᱜ ᱠᱩ ᱥᱤ ᱵᱟᱲᱟᱭᱮᱫ ᱜᱮᱭᱟ᱾
ᱩᱸ ᱟᱪᱷᱟ ᱟᱪᱷᱟ᱾ ᱚᱱᱟ ᱦᱚᱸ ᱱᱟᱯᱟᱭ ᱠᱟᱛᱷᱟ ᱜᱮ ᱠᱳᱱᱳ ᱨᱚᱠᱚᱢ ᱛᱮ ᱪᱟᱥ ᱢᱟ ᱦᱩᱭᱩᱜᱼᱟ ᱡᱮ ᱠᱳᱱᱳ ᱨᱚᱠᱚᱢ ᱛᱮᱦᱚᱸ ᱰᱟᱝᱨᱟ ᱜᱟᱹᱰᱤ ᱛᱮ ᱨᱮᱱ ᱨᱮᱦᱚᱸ ᱟᱨ ᱵᱟᱝ ᱠᱷᱟᱱ ᱴᱟᱠᱴᱟᱨ ᱛᱮᱦᱚᱸ᱾ ᱟᱪᱪᱷᱟ ᱛᱤᱱ ᱫᱷᱟᱣ ᱯᱮ ᱪᱟᱥᱟ ᱟᱯᱮ ᱫᱚ ᱜᱚᱝᱠᱮ ᱛᱟᱦᱚᱞᱮ?
ᱟᱞᱮ ᱱᱚᱛᱮ ᱫᱚ ᱜᱚᱢᱠᱮ ᱵᱟᱨ ᱡᱮᱠᱷᱟ ᱦᱟᱜ ᱞᱮ ᱪᱟᱥᱟ ᱢᱤᱫ ᱡᱮᱠᱷᱟ ᱫᱚ ᱚᱸ ᱥᱤᱛᱩᱝ ᱫᱤᱱ ᱞᱮ ᱪᱟᱥᱟ ᱟᱨ ᱱᱮᱛᱟᱨ ᱫᱟᱜ ᱫᱤᱱ ᱦᱟᱸᱜ ᱞᱮ ᱪᱟᱥᱟ᱾
ᱟᱪᱪᱷᱟ ᱟᱪᱪᱷᱟ ᱵᱟᱨ ᱟᱞᱮ ᱚᱱᱛᱮ ᱦᱚᱸ ᱵᱟᱨ ᱯᱷᱚᱥᱚᱞ ᱜᱮᱞᱮ ᱪᱟᱥᱟ ᱟᱨ ᱪᱮᱫ ᱠᱚᱯᱮ ᱪᱟᱥ ᱵᱟᱲᱟᱭ ᱜᱮᱭᱟ ᱟᱯᱮ ᱫᱚ?
ᱮᱸ ᱱᱤᱛᱚᱜ ᱫᱚ ᱦᱟᱜ ᱫᱟᱜ ᱫᱤᱱ ᱫᱟᱜ ᱫᱤᱱ ᱫᱚ ᱦᱟᱸᱜ ᱮᱸ᱾ ᱫᱟᱜ ᱫᱤᱱ ᱫᱚ ᱡᱟᱦᱟᱸ ᱞᱮ ᱪᱟᱥᱟ ᱚᱱᱟ ᱫᱚ ᱦᱟᱸᱜ ᱥᱚᱨᱱᱚ᱾ ᱵᱟ ᱡᱟᱦᱟᱸ ᱡᱟᱥᱛᱤ ᱫᱤᱱ ᱦᱩᱲᱩ ᱡᱟᱦᱟᱸ ᱠᱚ ᱢᱮᱱᱟᱜᱼᱟ ᱟᱨᱠᱤ ᱚᱱᱟ ᱜᱮᱞᱮ ᱪᱟᱥᱟ ᱡᱟᱦᱟᱸ ᱫᱚᱼᱼ ᱰᱷᱮᱨ ᱫᱤᱱ ᱴᱟᱭᱤᱢ ᱞᱟᱜᱟᱜᱼᱟ᱾
ᱟᱪᱪᱷᱟ ᱟᱪᱪᱷᱟ᱾ ᱢᱟᱞᱮ ᱞᱟᱹᱭᱮ ᱦᱩᱲᱩ ᱪᱷᱟᱲᱟ ᱦᱚᱸ ᱥᱚᱵᱽᱡᱤ ᱠᱚᱼᱼ ᱡᱚᱱᱰᱟ ᱠᱚ ᱚᱱᱠᱟᱱ ᱴᱟᱭᱤᱯᱟᱜ ᱠᱤᱪᱷᱩ ᱵᱟᱯᱮ ᱪᱟᱥ ᱜᱮᱭᱟ ᱚᱱᱟ ᱠᱚᱫᱚ?
ᱦᱳᱭ ᱜᱚᱝᱠᱮ ᱚᱱᱟ ᱫᱚ ᱟᱞᱮ ᱫᱚ ᱱᱤᱛᱚᱜ ᱱᱚᱣᱟ ᱥᱤᱡᱤᱱ ᱨᱮᱫᱚ ᱚᱱᱟ ᱫᱚ ᱦᱟᱜ ᱵᱟᱞᱮ ᱪᱟᱥᱟ ᱚᱱᱟᱼᱼ ᱦᱚᱸ ᱪᱟᱥ ᱫᱚᱞᱮ ᱪᱟᱥ ᱜᱮᱭᱟ ᱟᱫᱚ ᱚᱱᱟ ᱫᱚ ᱨᱮᱭᱟᱲ ᱫᱤᱱ ᱦᱟᱸᱜ ᱞᱮ ᱪᱟᱥᱟ᱾ ᱦᱳᱭ ᱦᱳᱭ ᱨᱮᱭᱟᱲ ᱫᱤᱱ ᱞᱮ ᱪᱟᱥᱟ᱾ ᱚᱱᱟ ᱠᱚᱫᱚ ᱦᱟᱸᱜ ᱱᱚᱣᱟ ᱥᱤᱡᱤᱱ ᱨᱮᱫᱚ ᱦᱟᱸᱜ ᱠᱷᱟᱹᱞᱤ ᱦᱩᱲᱩ ᱛᱮᱫ ᱜᱮᱞᱮ ᱪᱟᱥᱟ ᱱᱚᱣᱟ ᱥᱤᱡᱤᱱ ᱫᱚ ᱟᱞᱮ ᱫᱚ᱾
ᱩᱸ ᱪᱷᱟ ᱪᱷᱟ ᱟᱨ ᱜᱚᱝᱠᱮ ᱟᱯᱮ ᱚᱱᱛᱮ ᱫᱚ ᱵᱟᱫᱟᱢ ᱠᱚᱯᱮ ᱪᱟᱥ ᱵᱟᱲᱟᱭ ᱜᱮᱭᱟ ᱥᱮ ᱵᱟᱝ?
ᱦᱳᱭ ᱜᱚᱢᱠᱮ ᱵᱟᱫᱟᱢ ᱨᱮᱱᱟᱜ ᱥᱤᱡᱤᱱ ᱦᱚᱸ ᱱᱚᱜᱼᱚᱭ ᱦᱟᱸᱜᱼᱼ ᱟᱸ ᱵᱟᱨᱯᱮ ᱢᱟᱥ ᱢᱟᱲᱟᱝ ᱨᱮ ᱡᱟᱦᱟᱸᱼᱼ ᱟᱸ ᱩᱱ ᱥᱩᱢᱟᱹᱭ ᱫᱚ ᱵᱟᱫᱟᱢ ᱞᱮ ᱪᱟᱥ ᱞᱮᱜᱼᱟ᱾
ᱩᱸ ᱛᱤᱱᱟᱹᱜ ᱜᱟᱱ ᱯᱮ ᱪᱟᱥ ᱞᱮᱫᱼᱟ ᱜᱚᱢᱠᱮ?
ᱪᱟᱥ ᱞᱮᱜ ᱟᱞᱮ ᱜᱳᱴᱟᱼᱼ ᱟᱞᱮ ᱡᱟᱦᱟᱸ ᱞᱮ ᱪᱟᱥ ᱞᱮᱜᱼᱟ ᱟᱞᱮ ᱫᱚ ᱦᱟᱸᱜ ᱵᱟᱨ ᱦᱚᱲ ᱛᱮᱞᱮ ᱪᱟᱥ ᱞᱮᱜᱼᱟ᱾
ᱦᱮᱸ᱾
ᱟᱫᱚ ᱚᱱᱟ ᱛᱮ ᱠᱷᱩᱵ ᱡᱟᱹᱥᱛᱤ ᱫᱚ ᱵᱟᱝᱼᱟ ᱢᱚᱬᱮ ᱵᱤᱜᱷᱟᱹ ᱜᱟᱱ ᱜᱮᱞᱮ ᱪᱟᱥ ᱞᱮᱜᱼᱟ᱾
ᱟᱪᱪᱷᱟ ᱟᱪᱪᱷᱟ ᱢᱚᱬᱮ ᱵᱤᱜᱷᱟᱹ ᱫᱚ ᱡᱟᱹᱥᱛᱤ ᱜᱚᱢᱠᱮ ᱠᱷᱩᱵ ᱠᱚᱢ ᱫᱚ ᱵᱟᱝ ᱠᱟᱱᱟ᱾
ᱦᱳᱭ ᱠᱷᱩᱵ ᱠᱷᱚᱱ ᱫᱚ ᱵᱟᱝ ᱠᱟᱱᱟ ᱚᱵᱚᱥᱼᱥᱚ ᱟᱫᱚ ᱛᱩᱵᱩ ᱨᱮᱦᱚᱸ ᱟᱫᱚ ᱱᱚᱣᱟ ᱫᱚ ᱵᱟᱨ ᱦᱚᱲ ᱛᱮᱞᱮ ᱪᱟᱥ ᱞᱮᱜᱼᱟ᱾
ᱟᱪᱪᱷᱟ ᱟᱪᱪᱷᱟ᱾
ᱫᱚ ᱚᱱᱟ ᱚᱱᱟᱛᱮ ᱦᱟᱜᱼᱼ
ᱚᱱᱟ ᱦᱚᱸ ᱱᱟᱯᱟᱭ ᱠᱟᱛᱷᱟ ᱜᱮ ᱜᱚᱢᱠᱮ ᱠᱟᱨᱚᱱ ᱛᱟᱦᱚᱞᱮ ᱜᱚᱝᱠᱮ ᱱᱮᱛᱟᱨ ᱡᱟᱦᱟᱸ ᱧᱮᱞᱚᱜ ᱠᱟᱱᱟ ᱦᱮᱸᱥᱮ ᱟᱹᱛᱩ ᱴᱚᱞᱟ ᱯᱟᱲᱟᱨᱮᱱ ᱟᱯᱮ ᱚᱱᱛᱮ ᱨᱮᱱ ᱚᱞ ᱚᱞᱚᱜ ᱯᱟᱲᱦᱟᱣ ᱜᱤᱫᱽᱨᱟᱹ ᱛᱤᱱᱟᱹᱜ ᱟᱠᱚ ᱥᱮ ᱛᱤᱱᱟᱹᱜ ᱠᱚ ᱚᱞ ᱥᱮᱪᱮᱫᱚᱜ ᱠᱟᱱᱟ᱾
ᱦᱳᱭ ᱜᱚᱝᱠᱮ ᱚᱱᱟ ᱟᱹᱰᱤ ᱵᱷᱟᱹᱜᱤ ᱠᱟᱛᱷᱟ ᱵᱤᱱ ᱞᱟᱹᱭ ᱨᱟᱠᱟᱵ ᱠᱮᱜᱼᱟ ᱦᱟᱸᱜ ᱟᱹᱞᱤᱧ ᱦᱚᱸ ᱱᱚᱣᱟ ᱤᱫᱤ ᱪᱤᱠᱛᱮ ᱠᱷᱩ ᱵᱮᱥ ᱞᱤᱧ ᱵᱩᱡᱷᱟᱹ ᱠᱮᱫᱼᱟ᱾
ᱦᱮᱸ ᱞᱮᱵᱤᱱ,
ᱟᱫᱚ ᱜᱚᱢᱠᱮ ᱱᱚᱣᱟ ᱡᱟᱦᱟᱸᱞᱤᱧ ᱟᱹᱵᱤᱱ ᱵᱤᱱ ᱞᱟᱹᱭ ᱠᱮᱫᱮᱜᱼᱟ ᱱᱚᱣᱟ ᱤᱫᱤ ᱠᱟᱛᱮᱫ ᱟᱹᱞᱤᱧ ᱦᱚᱸ ᱵᱟᱨᱯᱮ ᱠᱟᱛᱷᱟ ᱦᱟᱜ ᱞᱤᱧ ᱞᱟᱹᱭᱮᱫᱼᱟ᱾
ᱦᱮᱸ ᱞᱟᱹᱭ ᱵᱤᱱ᱾
ᱟᱵᱚ ᱱᱚᱣᱟ ᱱᱮᱛᱟᱨ ᱫᱤᱱ ᱨᱮᱱ ᱡᱟᱦᱟᱸ ᱜᱤᱫᱽᱨᱟᱹ ᱯᱤᱫᱽᱨᱟᱹ ᱠᱚ ᱢᱮᱱᱟᱜ ᱵᱚᱱᱟ᱾ ᱡᱟᱦᱟᱸ ᱠᱚ ᱦᱟᱨᱟᱠᱟᱵ ᱜᱤᱫᱽᱨᱟᱹ ᱠᱚ ᱥᱚᱵᱮ ᱡᱟᱦᱟᱸᱭ ᱥᱚᱛᱨᱚ ᱟᱴᱷᱨᱚ ᱦᱟᱸᱜ ᱵᱚᱭᱚᱥ ᱠᱚ ᱦᱩᱭ ᱜᱚᱫᱚᱜ ᱠᱟᱱ ᱛᱟᱠᱚᱣᱟ ᱩᱱᱠᱩ ᱜᱤᱫᱽᱨᱟᱹ ᱞᱤᱧ ᱧᱮᱞᱮᱫ ᱠᱚᱣᱟ ᱚᱱᱠᱟ ᱯᱟᱲᱦᱟᱣ ᱫᱤᱠ ᱠᱷᱚᱱᱟᱜ ᱫᱚ ᱦᱟᱜ ᱚᱱᱠᱟ ᱯᱟᱨᱩ ᱠᱷᱤᱭᱟᱹ ᱫᱚ ᱵᱟᱞᱤᱧ ᱧᱮᱞ ᱛᱤᱭᱩᱜ ᱠᱮᱫ ᱠᱚᱣᱟ᱾ ᱟᱫᱚ ᱱᱚᱣᱟ ᱟᱵᱚ ᱡᱟᱦᱟᱸ ᱦᱟᱜ ᱡᱟᱹᱥᱛᱤ ᱡᱟᱦᱟᱸ ᱠᱚᱨᱮ ᱟᱵᱚᱣᱟᱜ ᱚᱱᱩᱥᱴᱷᱟᱱ ᱥᱟᱱᱛᱟᱲ ᱚᱱᱩᱥᱴᱷᱟᱱ ᱱᱮᱛᱟᱨ ᱢᱟ ᱜᱚᱴᱟ ᱵᱟᱠᱚ ᱦᱩᱭ ᱦᱚᱪᱚᱭᱮᱫᱼᱟ ᱥᱮ᱾
ᱦᱮᱸ᱾
ᱟᱫᱚ ᱚᱱᱟ ᱠᱚᱨᱮᱜ ᱜᱮ ᱦᱟᱸᱜ ᱡᱟᱹᱥᱛᱤ ᱫᱚ ᱠᱚ ᱪᱟᱞᱟᱜ ᱠᱟᱱᱟ ᱮᱱᱛᱮ᱾
ᱦᱳᱭ ᱜᱚᱝᱠᱮ ᱚᱱᱟᱜᱮ ᱚᱞᱚᱜ ᱯᱟᱲᱦᱟᱜ ᱨᱮᱢᱟ ᱟᱹᱰᱤ ᱢᱟᱨᱟᱝ ᱵᱟᱫᱷᱟ ᱥᱤᱥ ᱴᱷᱤᱠ ᱠᱟᱱᱟ ᱥᱮ ᱵᱟᱫᱷᱟ ᱛᱤᱜᱩᱱ ᱠᱟᱱᱟ᱾ ᱛᱚ ᱚᱱᱟ ᱤᱫᱤ ᱠᱟᱛᱮᱜ ᱟᱵᱤᱱ ᱫᱚ ᱩᱱᱠᱩ ᱜᱤᱫᱽᱨᱟᱹ ᱠᱚᱵᱤᱱ ᱫᱩᱥᱤ ᱠᱚᱣᱟ ᱥᱮ ᱜᱟᱰᱤᱭᱮᱱᱥ᱾ ᱪᱮᱫ ᱠᱚ ᱪᱮᱫ ᱵᱤᱱ ᱢᱚᱱᱮᱭᱮᱫᱼᱟ ᱟᱹᱵᱤᱱ᱾
ᱦᱳᱭ ᱜᱚᱝᱠᱮ ᱱᱚᱣᱟ ᱜᱟᱰᱤᱭᱮᱱᱥ ᱟᱜ ᱦᱚᱸ ᱟᱹᱞᱤᱧ ᱫᱚᱞᱤᱧ ᱢᱚᱱᱮᱭᱟ ᱵᱷᱩᱞ ᱫᱚ ᱢᱮᱱᱟᱜ ᱜᱮᱭᱟ ᱪᱮᱫᱟᱜ ᱥᱮ ᱵᱟᱝᱢᱟ ᱜᱤᱫᱽᱨᱟᱹ ᱠᱷᱚᱱᱟᱜ ᱡᱟᱦᱟᱸᱭ ᱡᱤᱱᱤᱥ ᱵᱟ ᱡᱟᱦᱟᱸᱭ ᱜᱤᱫᱽᱨᱟᱹ ᱵᱷᱟᱹᱜᱤ ᱥᱤᱠᱷᱱᱟᱹᱛ ᱵᱤᱱ ᱮᱢᱟᱭᱟ ᱥᱮ ᱵᱷᱟᱹᱜᱤ ᱦᱚᱨ ᱫᱤᱥᱟᱹ ᱵᱤᱱ ᱩᱫᱩᱜ ᱟᱭᱟ ᱩᱱᱤ ᱫᱚᱚ ᱟᱞᱤᱧ ᱵᱟᱹᱞᱤᱧ ᱢᱚᱱᱮᱭᱟ ᱡᱮ ᱱᱚᱝᱠᱟ ᱠᱷᱟᱨᱟᱯ ᱰᱟᱦᱟᱨ ᱛᱮ ᱪᱟᱞᱟᱜᱼᱟᱭ᱾
ᱦᱳᱭ ᱜᱚᱝᱠᱮ ᱱᱚᱣᱟ ᱫᱚ ᱟᱹᱰᱤ ᱡᱚᱛᱷᱟᱛ ᱠᱟᱛᱷᱟ ᱜᱮᱵᱤᱱ ᱢᱮᱱ ᱠᱮᱫᱟ᱾ ᱜᱤᱫᱽᱨᱟᱹ ᱡᱩᱫᱤ ᱜᱤᱫᱽᱨᱟᱹ ᱠᱷᱚᱱ ᱜᱮ ᱵᱟᱵᱚ ᱥᱮᱪᱮᱫ ᱴᱷᱤᱠ ᱴᱷᱟᱠ ᱵᱟᱵᱚ ᱮᱢᱟᱭᱟ ᱩᱱᱤ ᱜᱤᱫᱽᱨᱟᱹ ᱫᱚ ᱵᱤᱜᱽᱲᱟᱹᱜᱼᱟᱭ ᱦᱮᱸ ᱥᱮ᱾ ᱚᱞᱯᱚ ᱵᱚᱭᱮᱥ ᱨᱮᱠᱚ ᱩᱱᱠᱩ ᱫᱚᱠᱚ ᱟᱠᱚᱣᱟᱜ ᱱᱤᱡᱮᱨᱟᱜ ᱰᱤᱥᱤᱥᱮᱱ ᱜᱮᱠᱚ ᱦᱟᱛᱟᱣᱟ ᱠᱚ᱾ ᱡᱮᱨᱚᱠᱚᱢ ᱡᱟᱸᱦᱟᱸ ᱱᱟᱦᱟᱜ ᱧᱮᱞᱚᱜ ᱠᱟᱱᱟ᱾ ᱠᱟᱹᱴᱤᱡ ᱠᱟᱹᱴᱤᱡ ᱜᱤᱫᱽᱨᱟᱹ ᱢᱟᱹᱭ ᱜᱤᱫᱽᱨᱟᱹ ᱥᱮ ᱵᱟᱹᱵᱩ ᱜᱤᱫᱽᱨᱟᱹ ᱠᱚᱦᱚᱸ ᱢᱟᱹᱭ ᱜᱤᱫᱽᱨᱟᱹ ᱠᱚᱫᱚ ᱠᱚ ᱡᱟᱶᱟᱭᱚᱜ ᱠᱟᱱᱟ, ᱵᱟᱹᱵᱩ ᱜᱤᱫᱽᱨᱟᱹ ᱫᱚᱠᱚ ᱵᱟᱹᱦᱩ ᱡᱚᱝ ᱠᱟᱱᱟ᱾ ᱚᱱᱟ ᱠᱚ ᱤᱫᱤ ᱠᱟᱛᱮᱫ ᱦᱚᱸ ᱟᱵᱤᱱᱟᱜ ᱪᱮᱫ ᱢᱚᱛᱟᱢᱚᱛ᱾
ᱦᱳᱭ ᱜᱚᱝᱠᱮ ᱱᱚᱣᱟ ᱫᱚ ᱧᱮᱞ ᱵᱤᱱ ᱟᱭᱳᱼᱵᱟᱵᱟᱜ ᱢᱟ ᱞᱟᱹᱭ ᱠᱮᱫ ᱞᱤᱧ ᱫᱚᱥ ᱢᱟ ᱢᱮᱱᱟᱜ ᱜᱮᱭᱟ ᱥᱟᱶᱛᱮ ᱢᱤᱫᱴᱮᱱ ᱜᱤᱫᱽᱨᱟᱹ ᱡᱚᱠᱷᱚᱱ ᱥᱚᱛᱨᱚ ᱠᱤᱝᱵᱟ ᱟᱴᱷᱨᱚ ᱵᱚᱪᱷᱚᱨ ᱦᱩᱭᱩᱜᱼᱟ ᱜᱚᱝᱠᱮ ᱛᱚᱠᱷᱚᱱ ᱫᱚ ᱟᱹᱞᱤᱧ ᱞᱤᱧ ᱢᱚᱱᱮᱭᱟ ᱩᱱᱤᱭᱟᱜ ᱦᱚᱸ ᱱᱟᱥᱮᱱᱟᱜ ᱫᱚ ᱠᱟᱹᱡ ᱪᱤᱱᱛᱟᱹ ᱫᱷᱟᱨᱟ ᱵᱟ ᱠᱟᱹᱡ ᱪᱩᱞᱩᱝ ᱪᱤᱱᱛᱟᱹ ᱵᱷᱟᱵᱽᱱᱟ ᱞᱮᱠᱷᱟᱱ ᱫᱚ ᱟᱹᱰᱤ ᱜᱮ ᱱᱟᱯᱟᱭᱚᱜᱼᱟ, ᱜᱚᱝᱠᱮ ᱩᱱᱤ ᱡᱚᱠᱷᱚᱱ ᱡᱟᱶᱟᱭ ᱥᱮ ᱵᱟᱹᱦᱩ ᱟᱹᱜᱩ ᱨᱮᱱᱟᱜ ᱡᱟᱸᱦᱟᱸ ᱢᱤᱫᱴᱮᱱ ᱯᱚᱫᱚᱠᱷᱮᱯᱮ ᱦᱟᱛᱟᱣ ᱮᱜ-ᱟᱭ ᱚᱱᱟ ᱫᱚ ᱠᱟᱹᱡ ᱪᱩᱞᱩᱝ ᱪᱤᱱᱛᱟᱹ ᱵᱷᱟᱵᱱᱟ ᱠᱟᱛᱮᱫ ᱡᱚᱫᱤ ᱚᱱᱟ ᱠᱟᱹᱢᱤ ᱠᱚᱠᱚ ᱠᱚᱨᱟᱣᱟ ᱥᱮ ᱦᱟᱯᱮᱱ ᱫᱤᱱ ᱨᱮᱱᱟᱜ ᱡᱟᱸᱦᱟᱸ ᱥᱚᱢᱚᱥᱥᱟ ᱟᱠᱚ ᱠᱚ ᱫᱟᱯᱨᱟᱢᱚᱜᱼᱟ ᱦᱟᱸᱜ ᱩᱱ ᱥᱚᱢᱚᱭ ᱚᱱᱟ ᱫᱚ ᱦᱟᱸᱜ ᱵᱩᱡᱷᱟᱹᱣ ᱧᱟᱢᱟ ᱡᱮ ᱱᱚᱣᱟ ᱫᱚ ᱪᱮᱫ ᱵᱷᱩᱞ ᱞᱮ ᱠᱚᱨᱟᱣ ᱠᱮᱫᱼᱟ ᱥᱮ ᱛᱤᱱᱟᱹᱜ ᱴᱟᱜ ᱵᱷᱟᱜᱤ ᱞᱮ ᱠᱚᱨᱟᱣ ᱠᱮᱜ-ᱟ᱾
ᱦᱳᱭ ᱜᱚᱝᱠᱮ ᱟᱹᱰᱤ ᱥᱟᱹᱲᱮᱲ ᱟᱱᱟᱜ ᱠᱟᱛᱷᱟ ᱠᱚ ᱵᱤᱱ ᱞᱟᱹᱭ ᱠᱮᱫᱟ᱾ ᱢᱮᱱᱠᱷᱟᱱ ᱚᱱᱟ ᱟᱹᱞᱤᱧ ᱞᱤᱧ ᱢᱚᱱᱮᱭᱟ ᱩᱱᱠᱩ ᱫᱚ ᱥᱚᱛᱨᱚ ᱟᱴᱷᱨᱚ ᱡᱟᱦᱟᱸ ᱵᱤᱱ ᱞᱟᱹᱭ ᱠᱮᱜᱭᱟ ᱚᱱᱟ ᱞᱟᱦᱟ ᱠᱚᱛᱮᱫ ᱦᱚᱸ ᱢᱮᱱᱟᱜ ᱠᱚᱣᱟ ᱵᱟᱨᱚ ᱛᱮᱨᱚ ᱵᱚᱨᱥᱚ ᱠᱷᱚᱱ ᱜᱮᱠᱚ ᱮᱦᱚᱵ ᱮᱛᱚᱦᱚᱵᱚᱜ ᱠᱟᱱᱟ ᱱᱚᱣᱟ ᱠᱚ ᱵᱟᱹᱲᱤᱡ ᱠᱟᱹᱢᱤ ᱨᱮᱠᱚ ᱪᱟᱞᱟᱜ ᱠᱟᱱᱟ᱾ ᱛᱚ ᱟᱞᱤᱧ ᱞᱤᱧ ᱢᱚᱱᱮᱭᱟ ᱱᱚᱣᱟ ᱫᱚ ᱮᱠᱟᱞ ᱜᱮ ᱜᱟᱹᱲᱤᱭᱟᱱᱟᱜ ᱜᱮ ᱫᱳᱥ ᱫᱚ᱾ ᱜᱟᱹᱰᱤᱭᱟᱱ ᱜᱮ ᱡᱩᱫᱤ ᱟᱵᱚ ᱥᱚᱴᱷᱤᱠ ᱦᱚᱨ ᱫᱤᱥᱟᱹ ᱵᱟᱝ ᱫᱚ ᱜᱟᱭᱤᱰ ᱵᱟᱵᱚ ᱮᱢᱟ ᱠᱚᱣᱟ ᱛᱟᱦᱚᱞᱮ ᱫᱚ ᱜᱤᱫᱽᱨᱟᱹ ᱫᱚ ᱵᱟᱹᱲᱤᱡ ᱦᱚᱨ ᱜᱮᱠᱚ ᱟᱯᱱᱟᱨᱟ᱾ ᱚᱞᱯᱚ ᱵᱚᱭᱮᱥ ᱨᱮᱜᱮ ᱩᱱᱠᱩ ᱡᱩᱫᱤ ᱟᱠᱚᱣᱟᱜ ᱠᱟᱢᱤ ᱠᱟᱡᱽ ᱯᱚᱭᱥᱟ ᱛᱮᱜᱮ ᱡᱩᱫᱤ ᱯᱷᱳᱱ ᱴᱳᱱ ᱠᱚ ᱦᱟᱛᱟᱣ ᱡᱚᱝ-ᱟ ᱛᱚ ᱥᱳᱥᱟᱞ ᱢᱤᱰᱤᱭᱟ ᱫᱟᱨᱟᱭ ᱛᱮᱜᱮ ᱩᱱᱠᱩ ᱢᱟ ᱦᱟᱱᱛᱮ ᱱᱟᱛᱮ ᱜᱚᱴᱟ ᱠᱷᱚᱵᱚᱨ ᱠᱚ ᱧᱟᱢᱮᱫᱼᱟ ᱚᱠᱟᱨᱮ ᱯᱟᱛᱟ ᱦᱩᱭᱩᱜ ᱠᱟᱱᱟ ᱚᱠᱟᱨᱮ ᱡᱟᱛᱨᱟ ᱦᱩᱭᱩᱜ ᱠᱟᱱᱟ ᱚᱠᱟᱨᱮ ᱚᱨᱜᱮᱥᱴᱟᱨ ᱦᱩᱭᱩᱜ ᱠᱟᱱᱟ ᱛᱚ ᱚᱱᱟ ᱠᱚ ᱯᱟᱸᱡᱟᱭ ᱫᱟᱠᱚ ᱪᱟᱞᱟᱜ ᱠᱟᱱᱟ ᱠᱚ ᱮᱱᱮᱡ ᱡᱚᱝ ᱠᱟᱱᱟ ᱠᱚ ᱨᱟᱹᱥᱠᱟᱹ ᱡᱚᱝ ᱠᱟᱱᱟ ᱠᱚ ᱟᱨᱦᱚᱸ ᱤᱱᱠᱟᱹ ᱜᱮ᱾
ᱦᱳᱭ ᱜᱚᱝᱠᱮ ᱱᱚᱣᱟ ᱠᱚᱫᱚ ᱵᱟᱹᱭ ᱵᱟᱹᱭ ᱛᱮ ᱟᱞᱤᱧ ᱞᱤᱧ ᱢᱚᱱᱮᱭᱟ ᱱᱚᱣᱟ ᱠᱚᱫᱚ ᱪᱤᱠᱟᱹᱛᱮ ᱟᱵᱚ ᱵᱚᱱ ᱚ ᱵᱚᱱᱫᱚᱭᱟ ᱥᱮ ᱱᱚᱣᱟ ᱠᱚ ᱪᱤᱠᱟᱹ ᱛᱮ ᱵᱟᱵᱚ ᱠᱚᱨᱟᱣ ᱦᱚᱪᱚ ᱠᱚᱣᱟ ᱱᱚᱣᱟ ᱵᱚᱱ ᱩᱭᱦᱟᱹᱨ ᱫᱤᱥᱟᱹ ᱞᱮᱠᱷᱟᱱ ᱟᱹᱰᱤ ᱜᱮ ᱱᱟᱯᱟᱭᱚᱜᱼᱟ᱾
ᱦᱳᱭ ᱜᱚᱝᱠᱮ ᱩᱭᱦᱟᱹᱨ ᱫᱤᱥᱟᱹ ᱫᱚ ᱞᱟᱹᱠᱛᱤ ᱠᱟᱱᱟ ᱚᱱᱟ ᱥᱟᱶᱛᱮ ᱱᱚᱣᱟ ᱟᱛᱳ ᱴᱚᱞᱟ ᱯᱟᱲᱟᱨ ᱨᱮᱱ ᱡᱷᱚᱛᱚ ᱢᱟᱹᱱᱢᱤ ᱠᱚᱜᱮ ᱥᱚᱪᱮᱛᱚᱱ ᱧᱚᱜ ᱦᱩᱭᱩᱜᱼᱟ᱾ ᱡᱮ ᱚᱞᱚᱜ ᱯᱟᱲᱦᱟᱣ ᱨᱮᱱᱟᱜ ᱠᱳᱱᱚ ᱵᱤᱠᱚᱞᱯᱚ ᱵᱟᱹᱱᱩᱜ ᱟᱠᱟᱜᱼᱟ ᱵᱟᱝ ᱛᱮ᱾
ᱦᱳᱭ ᱜᱚᱢᱠᱮ᱾
ᱡᱮᱨᱚᱠᱚᱢ ᱚᱨᱠᱮᱥᱴᱟᱨ ᱨᱮᱫᱚ ᱱᱚᱣᱟ ᱢᱟᱹᱱᱢᱤ ᱥᱟᱱᱛᱟᱲ ᱫᱚ ᱟᱵᱚ ᱫᱚ ᱨᱟᱹᱥᱠᱟᱹ ᱨᱮᱱ ᱦᱚᱲ ᱠᱟᱱᱟᱵᱚᱱ, ᱟᱫᱚ ᱥᱟᱹᱨᱤ ᱠᱟᱛᱷᱟ ᱜᱮ ᱠᱟᱱᱟ ᱴᱟᱢᱟ ᱛᱩᱢᱫᱟᱜ ᱛᱚ ᱟᱵᱚᱣᱟᱜ ᱢᱟᱭᱟᱢ ᱨᱮ ᱢᱮᱱᱟᱜ-ᱟ ᱚᱱᱟ ᱠᱚᱫᱚ ᱱᱟᱯᱟᱭ ᱠᱟᱛᱷᱟ ᱜᱮ᱾ ᱢᱮᱱᱠᱷᱟᱱ ᱚᱛᱤᱨᱤᱠᱛᱚ ᱴᱟᱜ ᱵᱟᱝ ᱦᱩᱭᱩᱜ ᱢᱟ ᱟᱵᱚ ᱡᱮᱨᱚᱠᱚᱢ ᱡᱮ ᱨᱚᱠᱚᱢ ᱦᱟᱺᱰᱤ ᱯᱟᱹᱣᱨᱟᱹ ᱡᱩᱫᱤ ᱵᱤᱱ ᱧᱮᱞᱟ ᱵᱟ ᱦᱟᱹᱰᱤ ᱫᱚ ᱵᱚᱸᱜᱟ ᱡᱤᱱᱤᱥ ᱠᱟᱱ ᱛᱟᱵᱚᱱᱟ ᱵᱟᱝᱛᱮ ᱚᱱᱟ ᱫᱚ ᱵᱷᱳᱜᱽ ᱞᱮᱠᱟ ᱠᱚ ᱵᱮᱵᱷᱟᱨᱟ ᱟᱠᱚ, ᱟᱨ ᱚᱱᱟ ᱡᱩᱫᱤ ᱱᱮᱥᱟ ᱞᱮᱠᱟ ᱯᱮ ᱵᱮᱵᱚᱦᱟᱨᱟ ᱛᱟᱦᱚᱞᱮ ᱫᱚ ᱚᱱᱟ ᱫᱚ ᱱᱮᱥᱟ ᱫᱚᱭ ᱟᱹᱰᱤ ᱯᱷᱟᱞᱛᱩ ᱡᱤᱱᱤᱥ ᱠᱟᱱᱟ ᱛᱚ ᱚᱱᱟ ᱠᱷᱟᱹᱛᱤᱨ ᱜᱮ ᱥᱟᱶᱛᱟ ᱵᱚᱜᱚᱞ ᱵᱚᱰᱮᱜ ᱠᱟᱱᱟ᱾
ᱦᱳᱭ ᱜᱚᱝᱠᱮ ᱱᱚᱣᱟ ᱡᱤᱱᱤᱥᱴᱟᱜ ᱡᱩᱫᱤ ᱟᱵᱚ
ᱵᱷᱚᱜᱽ ᱞᱮᱠᱟ ᱵᱟ ᱨᱟᱱ ᱞᱮᱠᱟ ᱵᱚᱱ ᱤᱭᱩᱡᱟ ᱱᱚᱣᱟ ᱫᱚ ᱢᱤᱫ ᱯᱨᱚᱠ ᱢᱤᱫ ᱯᱨᱚᱠᱟᱨ ᱨᱟᱱ ᱦᱚᱸᱵᱚᱱ ᱞᱟᱹᱭ ᱫᱟᱲᱮᱭᱟᱜ-ᱟ ᱟᱵᱚ ᱫᱚ ᱱᱚᱣᱟ ᱦᱟᱹᱰᱤ ᱫᱚ ᱦᱟᱸᱜ ᱮᱱᱛᱮ᱾
ᱦᱳᱭ ᱜᱚᱝᱠᱮ᱾
ᱡᱩᱫᱤ ᱟᱵᱚ ᱥᱚᱞᱯᱚ ᱯᱚᱨᱤᱢᱟᱱ ᱥᱮ ᱠᱚᱢ ᱠᱚᱢ ᱡᱩᱫᱤ ᱵᱚᱱ ᱤᱭᱩᱡ ᱠᱷᱟᱱ ᱫᱚ ᱚᱱᱟ ᱨᱟᱱ ᱞᱮᱠᱟᱜᱮ ᱠᱟᱹᱢᱤᱭᱟ, ᱟᱫᱚ ᱟᱵᱚ ᱱᱮᱛᱟᱨ ᱮᱸ ᱡᱩᱣᱟᱹᱱ ᱠᱚᱦᱚᱸ ᱠᱤᱢᱵᱟ ᱵᱟᱵᱟ ᱛᱟᱠᱚ ᱠᱚᱦᱚᱸ ᱧᱮᱞ ᱦᱩᱭᱩᱜ ᱠᱟᱱᱟ ᱢᱟᱱᱮ ᱥᱚᱞᱯᱚ ᱥᱮ ᱠᱚᱢ ᱯᱚᱨᱤᱢᱟᱱ ᱠᱷᱚᱱᱟᱜ ᱫᱚ ᱚᱛᱤᱨᱤᱠᱛᱚ ᱠᱚ ᱧᱩᱭᱮᱫ-ᱟ᱾ ᱡᱟᱦᱟᱸ ᱛᱮᱫᱚ ᱟᱠᱚᱣᱟᱜ ᱦᱚᱲᱢᱚ ᱫᱤᱠ ᱠᱷᱚᱱᱟᱜ ᱦᱚᱸ ᱚᱥᱩᱵᱤᱫᱷᱟ ᱦᱟᱯᱮᱱ ᱫᱤᱱᱨᱮ ᱦᱩᱭ ᱫᱟᱲᱮᱭᱟᱜ-ᱟ, ᱟᱨ ᱟᱨ ᱥᱚᱝᱥᱟᱨ ᱨᱮᱦᱚᱸ ᱱᱚᱣᱟ ᱠᱷᱟᱹᱛᱤᱨ ᱚᱥᱟᱱᱛᱤ ᱦᱚᱸ ᱛᱮᱭᱟᱨ ᱫᱟᱲᱮᱭᱟᱜ-ᱟ᱾
ᱮᱠᱫᱚᱢ ᱜᱚᱢᱠᱮ ᱥᱩᱫᱷᱩ ᱚᱥᱟᱱᱛᱤ ᱫᱚ ᱵᱟᱝ ᱛᱮᱭᱟᱨᱚᱜ ᱠᱟᱱᱟ ᱚᱱᱟ ᱞᱟᱹᱜᱤᱫ ᱟᱹᱰᱤᱜᱟᱱ ᱥᱚᱝᱥᱟᱨ ᱨᱟᱹᱯᱩᱫ ᱟᱠᱟᱱᱟ᱾ ᱵᱟᱝᱛᱚ ᱜᱚᱡ ᱜᱩᱨ ᱠᱟᱱᱟ ᱦᱚᱸ ᱟᱹᱰᱤ ᱜᱟᱱ ᱜᱮ᱾ ᱟᱫᱚ ᱱᱚᱣᱟ ᱦᱚᱸ ᱚᱠᱟ ᱠᱟᱛᱷᱟ ᱵᱮᱤᱱ ᱞᱟᱹᱭ ᱠᱮᱜ-ᱟ ᱨᱟᱱ ᱞᱮᱠᱟ ᱵᱮᱵᱚᱦᱟᱨ ᱠᱟᱛᱷᱟ ᱱᱚᱣᱟ ᱫᱚ ᱮᱠᱟᱞ ᱥᱟᱨᱤ ᱠᱟᱛᱷᱟ ᱜᱮ᱾ ᱠᱟᱱᱟ ᱟᱫᱚ ᱨᱟᱱ ᱡᱚᱠᱷᱚᱱ ᱚᱵᱷᱟᱨ ᱰᱳᱡ ᱧᱩᱨᱩᱜ-ᱟ ᱥᱮ ᱚᱱᱟ ᱫᱚ ᱚᱱᱟ ᱫᱚ ᱵᱤᱥᱚ ᱠᱨᱤᱭᱟ ᱜᱷᱚᱴᱟᱜ-ᱟ ᱛᱚ ᱚᱱᱟ ᱫᱚ ᱦᱚᱲᱢᱚ ᱞᱟᱹᱜᱤᱫ ᱫᱚ ᱟᱹᱰᱤ ᱜᱟᱱ ᱜᱮ ᱠᱷᱟᱨᱟᱯ-ᱟ᱾
ᱦᱳᱭ ᱜᱚᱢᱠᱮ ᱦᱳᱭ ᱟᱫᱚ ᱚᱱᱟᱛᱮ ᱟᱵᱚ ᱡᱟᱦᱟᱸ ᱱᱚᱜ-ᱚᱭ ᱦᱟᱸᱜ ᱵᱤᱱ ᱞᱟᱹᱭ ᱠᱮᱫᱮᱜ-ᱟ ᱧᱩ ᱤᱫᱤ ᱠᱟᱛᱮᱜ ᱟᱫᱚ ᱧᱩ ᱫᱚ ᱟᱵᱚ ᱥᱟᱱᱛᱟᱲ ᱥᱚᱢᱟᱡ ᱨᱮᱜᱮ ᱟᱹᱞᱤᱧ ᱞᱤᱧ ᱧᱮᱞᱮᱫ-ᱟ ᱡᱟᱹᱥᱛᱤ ᱱᱚᱣᱟ ᱫᱚ ᱮᱯᱷᱮᱠᱴ ᱯᱟᱲᱟᱜ ᱠᱟᱱᱟ᱾ ᱪᱮᱫᱟᱜ ᱜᱚᱝᱠᱮ ᱟᱹᱞᱤᱧ ᱞᱤᱧ ᱞᱟᱹᱭᱟ ᱠᱤ ᱱᱚᱣᱟ ᱤᱫᱤ ᱠᱟᱛᱮ ᱠᱟᱹᱡ᱾
ᱦᱮᱸ ᱞᱟᱹᱭ ᱵᱤᱱ ᱾
ᱟᱫᱚ ᱱᱚᱣᱟ ᱧᱮᱞ ᱵᱤᱱ ᱥᱟᱱᱛᱟᱲ ᱥᱚᱢᱟᱡ ᱨᱮ ᱟᱵᱚ ᱡᱟᱦᱟᱸ ᱮᱸ ᱢᱟᱨᱟᱝ ᱦᱚᱲ ᱢᱮᱱᱟᱜ ᱵᱚᱱᱟ ᱟᱫᱚ ᱟᱵᱚᱜᱮ ᱡᱩᱫᱤ ᱱᱚᱝᱠᱟ ᱜᱤᱫᱟᱹᱨ ᱯᱤᱫᱟᱹᱨ ᱠᱚᱠᱚ ᱧᱮᱞ ᱵᱚᱱᱟ ᱡᱮ ᱱᱩᱭ ᱤᱧ ᱵᱟᱵᱟ ᱢᱟ ᱱᱚᱝᱠᱟᱭ ᱧᱩᱭᱮᱟ ᱥᱮ ᱧᱩ ᱠᱟᱛᱮ ᱜᱤᱛᱤᱡ ᱟᱠᱟᱱᱟᱭ ᱦᱟᱸᱰᱮ ᱱᱚᱝᱠᱟ ᱟᱫᱚ ᱱᱚᱣᱟ ᱠᱚ ᱤᱫᱤ ᱠᱟᱛᱮ ᱟᱵᱚᱣᱟᱜ ᱚᱱᱟ ᱜᱤᱫᱽᱨᱟᱹ ᱠᱚᱦᱚᱸ ᱴᱷᱤᱠ ᱢᱚᱛᱚ ᱥᱤᱠᱷᱱᱟᱹᱛ ᱵᱟᱠᱚ ᱧᱟᱢᱮᱫ-ᱟ ᱟᱨ ᱟᱵᱚ ᱠᱚ ᱧᱮᱞᱛᱮ ᱱᱚᱣᱟ ᱠᱚ ᱡᱤᱱᱤᱥ ᱠᱚ ᱥᱮᱬᱟ ᱡᱚᱝ ᱠᱟᱱᱟ᱾ ᱯᱚᱨᱚᱵᱚᱨᱛᱤ ᱱᱚᱣᱟ ᱠᱚ ᱡᱤᱱᱤᱥ ᱟᱠᱚ ᱠᱚ ᱠᱚᱨᱟᱣᱮᱜ-ᱟ᱾
ᱦᱳᱭ ᱜᱚᱝᱠᱮ ᱟᱫᱚ ᱱᱚᱣᱟ ᱨᱮᱱᱟᱜ ᱢᱮᱱ ᱠᱟᱨᱚᱱ ᱡᱩᱫᱤ ᱵᱤᱱ ᱧᱮᱞᱟ ᱱᱚᱣᱟ ᱫᱚ ᱜᱷᱩᱨᱮ ᱯᱷᱤᱨᱮ ᱥᱮ ᱥᱤᱠᱷᱱᱟᱹᱛ ᱨᱮᱜᱮ ᱪᱟᱞᱟᱜ ᱠᱟᱱᱟ ᱥᱤᱠᱷᱱᱟᱹᱛ ᱛᱟᱦᱮᱸ ᱞᱮᱱᱠᱷᱟᱱ ᱛᱚᱵᱮ ᱱᱟ ᱵᱚᱱ ᱩᱭᱦᱟᱹᱨ ᱧᱟᱢᱟ ᱡᱮ ᱵᱟᱝᱟ ᱡᱮ ᱤᱧ ᱡᱩᱫᱤᱧ ᱧᱩᱭᱟ ᱛᱟᱦᱚᱞᱮ ᱟᱞᱮ ᱦᱩᱰᱤᱧ ᱦᱩᱰᱤᱧ ᱜᱤᱫᱽᱨᱟᱹ ᱠᱚ ᱤᱧ ᱧᱮᱞ ᱛᱮᱠᱚ ᱥᱮᱬᱟᱭᱟ᱾ ᱚᱱᱟ ᱫᱚ ᱟᱛᱳ ᱠᱚᱨᱮᱱ ᱵᱟᱵᱟ ᱦᱚᱲ ᱠᱚ ᱟᱭᱳ ᱦᱚᱲ ᱠᱚᱫᱚ ᱩᱱᱟᱝ ᱴᱟᱜ ᱵᱟᱠᱚ ᱥᱤᱠᱷᱱᱟᱹᱛ ᱟᱠᱚ ᱡᱮ ᱠᱟᱨᱚᱱ ᱛᱮ ᱩᱱᱠᱩ ᱫᱚ ᱞᱟᱹᱭᱟᱠᱚ ᱦᱮᱸ ᱟᱞᱮ ᱫᱚ ᱟᱞᱮ ᱦᱟᱲᱟᱢ ᱵᱩᱲᱦᱤ ᱠᱟᱱᱟᱞᱮ ᱟᱞᱮ ᱫᱚᱞᱮ ᱧᱩᱭᱟᱞᱮ ᱠᱤᱱᱛᱩ ᱟᱠᱚᱣᱟᱜ ᱧᱩ ᱧᱮᱞᱛᱮ ᱡᱮ ᱠᱟᱹᱴᱤᱡ ᱠᱟᱹᱴᱤᱡ ᱜᱤᱫᱽᱨᱟᱹ ᱠᱚ ᱠᱚ ᱥᱮᱬᱟᱭᱮᱫᱟ ᱧᱩ ᱠᱚ ᱚᱱᱟ ᱨᱮᱱᱟᱜ ᱡᱮ ᱵᱟᱹᱲᱤᱡ ᱩᱱᱠᱩ ᱞᱮᱠᱟ ᱜᱮᱠᱚ ᱵᱮᱱᱟᱜ ᱠᱟᱱᱟ ᱚᱱᱟ ᱫᱚ ᱵᱟ ᱩᱭᱦᱟᱹᱨ ᱫᱤᱥᱟᱹ ᱫᱟᱲᱮᱭᱟᱜ ᱠᱟᱱᱟ ᱠᱟᱨᱚᱱ ᱫᱚ ᱦᱩᱭᱩᱜ ᱠᱟᱱᱟ ᱥᱮᱪᱮᱫ ᱨᱮᱱᱟᱜ ᱚᱵᱷᱟᱵᱽ ᱥᱮᱪᱮᱫ ᱵᱤᱱ ᱞᱟ. ᱭ
ᱦᱳᱭ ᱜᱚᱢᱠᱮ ᱦᱳᱭ ᱱᱚᱣᱟ ᱟᱵᱚ ᱡᱮ ᱥᱮᱪᱮᱫ ᱡᱤᱱᱤᱥᱴᱟᱜ ᱱᱚᱣᱟ ᱡᱮ ᱪᱤᱠᱟᱹᱛᱮ ᱟᱵᱚ ᱵᱚᱱ ᱤᱢᱯᱨᱩᱵ ᱥᱮ ᱢᱟᱲᱟᱝ ᱥᱮᱱ ᱵᱚᱱ ᱤᱫᱤᱭᱟ ᱱᱚᱣᱟ ᱤᱫᱤ ᱠᱟᱛᱮ ᱟᱹᱵᱤᱱ ᱪᱮᱫ ᱵᱤᱱ ᱢᱚᱱᱮᱭᱟ
ᱥᱮᱪᱮᱫ ᱫᱚ ᱜᱚᱝᱠᱮ ᱟᱹᱰᱤ ᱞᱟᱹᱠᱛᱤᱭᱟᱱ ᱡᱤᱱᱤᱥ ᱠᱟᱱᱟ ᱡᱮ ᱫᱩᱦᱟᱡᱟᱨ ᱪᱷᱟᱵᱵᱤᱥ ᱨᱮ ᱦᱮᱡ ᱠᱟᱛᱮᱫ ᱧᱮᱞ ᱟᱵᱤᱱ ᱟᱹᱛᱩ ᱫᱤᱥᱚᱢ ᱠᱚᱨᱮ ᱦᱚᱸ ᱥᱤᱠᱷᱱᱟᱹᱛ ᱨᱮᱱᱟᱜ ᱫᱚ ᱟᱹᱰᱤ ᱜᱟᱱ ᱜᱮ ᱡᱟᱹᱥᱛᱤ ᱤᱫᱤᱜ ᱠᱟᱱᱟ ᱠᱤᱪᱷᱩ ᱡᱟᱭᱜᱟ ᱠᱷᱚᱱ ᱫᱚ ᱠᱤᱪᱷᱩ ᱡᱟᱭᱜᱟ ᱜᱮ ᱡᱟᱹᱥᱛᱤ ᱤᱫᱤᱜ ᱠᱟᱱᱟ ᱡᱟᱦᱟᱸᱭ ᱫᱚᱠᱚ ᱵᱟᱲᱟᱭ ᱧᱟᱢ ᱫᱟᱠᱚ ᱡᱮ ᱠᱳᱱᱳ ᱯᱨᱚᱥᱟᱥᱚᱱᱤᱠ ᱠᱟᱹᱢᱤ ᱠᱚ ᱪᱟᱞᱟᱜ ᱠᱟᱱ ᱫᱚ ᱱᱮᱛᱟᱨ ᱱᱮᱛᱟᱨ ᱢᱟᱵᱤᱱ ᱧᱮᱞᱟ ᱡᱟᱦᱟᱱ ᱨᱮᱱᱟᱜ ᱨᱮᱜᱮ ᱱᱟᱣᱟ ᱱᱟᱣᱟ ᱡᱮᱨᱚᱠᱚᱥ ᱠᱷᱚᱱ ᱮᱦᱚᱵ ᱠᱟᱛᱮᱫ ᱰᱚᱠᱚᱢᱮᱱᱴᱥ ᱠᱚ ᱡᱷᱚᱛᱚ ᱴᱷᱤᱠ ᱴᱷᱟᱠ ᱦᱩᱭᱩᱜ ᱠᱟᱱ ᱛᱟᱠᱚᱣᱟ ᱵᱟᱝᱛᱮ ᱛᱮ ᱛᱳ ᱵᱩᱡᱷᱟᱹᱣ ᱫᱟᱠᱚ ᱵᱩᱡᱷᱟᱹᱣ ᱧᱟᱢ ᱫᱟᱠᱚ ᱛᱚᱠᱷᱚᱱ ᱵᱤᱱ ᱧᱮᱞ ᱠᱚᱣᱟ ᱦᱟᱸᱜ ᱥᱮ ᱥᱤᱠᱠᱷᱤᱛᱚ ᱦᱚᱲ ᱜᱮᱠᱚ ᱯᱟᱸᱡᱟᱭᱮᱛ ᱠᱚᱶᱟ᱾ ᱡᱟᱦᱟᱸᱭ ᱠᱚ ᱵᱟᱠᱚ ᱚᱞ ᱯᱟᱲᱦᱟᱣ ᱠᱟᱱᱟ ᱩᱱᱠᱩ ᱵᱤᱱ ᱧᱮᱞ ᱠᱚᱣᱟ ᱥᱤᱠᱷᱤᱛᱚ ᱦᱚᱲ ᱠᱚ ᱯᱟᱸᱡᱟᱭᱮᱫ ᱠᱚᱣᱟ ᱛᱚ ᱟᱠᱚ ᱟᱠᱚ ᱛᱮ ᱡᱩᱫᱤ ᱠᱚ ᱵᱩᱡᱷᱟᱹᱣ ᱫᱟᱲᱮᱭᱟᱜᱼᱟ ᱵᱟᱝ ᱟᱵᱚ ᱵᱚ ᱵᱩᱡᱷᱟᱹᱣ ᱦᱚᱪᱚ ᱫᱟᱲᱮᱭᱟᱠᱚᱣᱟ ᱡᱮ ᱥᱤᱠᱷᱱᱟᱹᱛ ᱨᱮᱱᱟᱜ ᱛᱤᱱᱟᱹᱝ ᱮᱱᱮᱢ ᱢᱟᱱᱢᱤ ᱡᱤᱭᱚᱱ ᱨᱮ ᱛᱚᱵᱮᱱᱟᱜ ᱴᱚᱞᱟ ᱯᱟᱲᱟ ᱠᱷᱚᱱ ᱦᱚᱸ ᱥᱤᱠᱷᱱᱟᱹᱛ ᱦᱚᱲ ᱠᱚ ᱡᱚᱛᱚ ᱠᱚ ᱩᱰᱩᱠᱚᱜᱼᱟ᱾
ᱦᱳᱭ ᱜᱚᱝᱠᱮ ᱦᱳᱭ
ᱴᱷᱤᱠᱜᱮᱭᱟ ᱜᱚᱝᱠᱮ ᱟᱹᱰᱤ ᱜᱟᱱᱞᱟᱝ ᱨᱚᱯᱚᱲᱱᱟ ᱟᱞᱟᱝ ᱟᱜ ᱦᱟᱸᱜ ᱡᱟᱦᱟᱸ ᱴᱟᱭᱤᱢ ᱛᱟᱦᱮᱸ ᱠᱟᱱᱟ ᱚᱱᱟ ᱦᱟᱸᱜ ᱪᱟᱵᱟ ᱥᱩᱨ ᱜᱚᱫ ᱠᱟᱱ ᱛᱟᱞᱟᱝᱼᱟ
ᱦᱮᱸ ᱜᱚᱝᱠᱮ ᱟᱹᱰᱤ ᱱᱟᱯᱟᱭ ᱵᱩᱡᱷᱟᱹᱣᱱᱟ ᱟᱵᱤᱱ ᱥᱟᱞᱟᱜ ᱨᱚᱲ ᱨᱚᱯᱚᱲ ᱦᱮᱸᱥᱮ ᱟᱹᱰᱤ ᱠᱤᱪᱷᱩ
ᱦᱮᱸ ᱜᱚᱝᱠᱮ ᱴᱷᱤᱠᱜᱮᱭᱟ ᱛᱟᱦᱞᱮ ᱜᱚᱢᱠᱮ ᱡᱚᱦᱟᱨ᱾
ᱦᱮᱸ ᱜᱚᱝᱠᱮ ᱡᱚᱦᱟᱨ ᱾